ᱦᱮᱞᱳ
ᱦᱮᱸ ᱢᱟᱱᱮ ᱵᱚᱭᱦᱟ ᱟᱡᱚᱢ ᱫᱟᱢ
ᱦᱮᱸ ᱵᱚᱭᱦᱟ ᱟᱸᱡᱚᱢᱚᱜ ᱠᱟᱱᱟ
ᱤᱧᱟᱹᱜ ᱧᱩᱛᱩᱢ ᱫᱚ ᱦᱩᱭᱩᱜ ᱠᱟᱱᱟ ᱢᱚᱦᱮᱥ ᱥᱚᱨᱮᱱ
ᱚᱠᱟᱨᱮ ᱛᱟᱢ ᱚᱲᱟᱜ
ᱚ ᱤᱧᱟᱹᱜ ᱚᱲᱟᱜ ᱫᱚ ᱦᱟᱱ ᱛᱮ ᱤᱭᱟᱹ ᱦᱟᱱ ᱛᱮ ᱵᱟᱸᱠᱩᱲᱟ ᱡᱮᱞᱟ ᱜᱮ ᱯᱟᱲᱟᱜ ᱠᱟᱱᱟ ᱛᱚ ᱦᱟᱱ ᱛᱮ ᱨᱟᱱᱤ ᱵᱟᱸᱫ ᱠᱩᱭᱞᱟᱹᱯᱟᱞ ᱟᱸᱡᱚᱢ ᱟᱠᱟᱫᱟᱢ ᱛᱚ
ᱦᱮᱸ ᱚᱱᱟ ᱟᱸᱡᱚᱢ ᱟᱸᱡᱚᱢ ᱦᱩᱭ ᱠᱟᱱᱟ ᱦᱮᱸ ᱚᱞᱚᱜ ᱯᱟᱲ ᱦᱟᱜ ᱫᱚ ᱚᱠᱟ ᱨᱮᱢ ᱯᱟᱲ ᱦᱟᱜ ᱜᱮᱭᱟ
ᱚᱞᱚᱜ ᱯᱟᱲᱦᱟᱣ ᱫᱚ ᱱᱚᱰᱮ ᱵᱟᱸᱠᱩᱲᱟ ᱡᱮᱜᱮᱛ ᱵᱤᱨᱫᱟᱹᱜᱟᱲ ᱱᱚᱰᱮ ᱜᱮ ᱱᱤᱛᱚᱜ ᱫᱚ ᱚᱞᱚᱜ ᱦᱳᱭᱳᱜ ᱠᱟᱱᱟ ᱱᱤᱛᱚᱜ ᱫᱚ
ᱜᱤᱡᱩᱭᱮᱥᱮᱱ ᱠᱚᱢᱯᱞᱤᱴ ᱠᱟᱱᱟ ᱜᱤᱡᱩᱭᱮᱥᱚᱱ ᱪᱟᱞᱟᱜ ᱠᱟᱱᱟ ᱥᱮ ᱪᱮᱫ
ᱦᱳᱭ ᱦᱳᱭ ᱵᱤ ᱮᱥ ᱥᱤ ᱪᱟᱞᱟᱜ ᱠᱟᱱ ᱛᱤᱧᱟᱹ ᱟᱢ ᱫᱚ ᱛᱟᱦᱚ ᱞᱮ ᱛᱤᱱᱟᱹᱜ ᱦᱟᱵᱤᱡ ᱮᱢ ᱚᱞᱚᱜ ᱠᱟᱱᱟ
ᱤᱧᱟᱜ ᱫᱚ ᱮᱢᱮ ᱠᱚᱢᱯᱞᱤᱴ ᱠᱟᱱᱟ ᱪᱟᱞᱟᱣ ᱮᱱ ᱥᱮᱨᱢᱟ ᱜᱮ
ᱚ ᱛᱟᱞᱮ ᱱᱤᱛᱚᱜ ᱫᱚ ᱪᱮᱫ ᱠᱚᱢ ᱠᱟᱹᱢᱤ ᱵᱟᱲᱟᱭ ᱮᱫᱟ
ᱱᱤᱛᱚᱜ ᱫᱚ ᱚᱲᱟᱜ ᱠᱚᱨᱮ ᱜᱮ ᱢᱤᱱᱟᱹᱧᱼᱟ ᱪᱟᱥ ᱵᱟᱥ ᱠᱚ ᱧᱮᱞ ᱦᱳᱭᱳᱜ ᱠᱟᱱᱟ ᱟᱢ ᱫᱚ ᱚᱲᱟᱜ ᱠᱚ ᱫᱚ ᱵᱟᱢ ᱪᱟᱞᱟᱜᱼᱟ
ᱚᱲᱟᱜ ᱠᱚᱫᱚ ᱪᱟᱞᱟᱣ ᱦᱩᱭ ᱞᱮᱱᱟ ᱱᱤᱛᱚᱜ ᱫᱚ ᱛᱟᱦᱞᱮ ᱵᱤᱱᱤᱰ ᱠᱚ ᱦᱩᱭᱩᱜ ᱠᱟᱱᱟ ᱛᱚᱛᱚ ᱚᱱᱟᱛᱮ ᱱᱤᱛᱚᱜ ᱫᱚ ᱛᱟᱦᱮᱸ ᱦᱟᱛᱟᱲᱚᱜ ᱜᱤᱭᱟᱹᱧ ᱦᱟᱸᱜ ᱛᱚ ᱤᱧ ᱫᱚ ᱢᱟᱱᱮ ᱱᱚᱰᱮ ᱢᱮᱥ ᱨᱤᱧ ᱛᱟᱦᱮᱸᱱ ᱜᱮᱭᱟ᱾ ᱱᱚᱰᱮ ᱵᱟᱠᱩᱲᱟ ᱨᱮᱜᱮ
ᱦᱚᱸ ᱟᱨ ᱵᱤᱱᱤᱰ ᱫᱚ ᱛᱤᱥ ᱠᱷᱚᱱᱟᱜ ᱮᱦᱚᱵ ᱠᱟᱱᱟ᱾
ᱵᱤᱱᱤᱰ ᱫᱚ ᱦᱚᱞᱟ ᱟᱨ ᱛᱮᱦᱤᱧ ᱛᱟᱦᱮᱸᱜ ᱠᱟᱱ ᱛᱟᱞᱮᱭᱟ᱾ ᱯᱮᱠᱴᱤᱠᱮᱞ ᱯᱚᱨᱤᱠᱠᱷᱟ ᱛᱟᱸᱦᱮᱸ ᱠᱟᱱ ᱛᱟᱞᱮᱭᱟ᱾ ᱟᱨ ᱡᱟᱦᱟᱸ ᱛᱷᱤᱭᱳᱨᱤ ᱵᱤᱱᱤᱴ ᱢᱮᱱᱟᱜ ᱛᱟᱞᱮᱭᱟᱜ ᱦᱟᱸᱜ ᱚᱱᱟ ᱫᱚ ᱛᱮᱭᱤᱥ ᱛᱟᱨᱤᱠᱷ ᱠᱷᱚᱡ ᱦᱮᱱᱟᱜ ᱛᱟᱞᱮᱭᱟ ᱵᱤᱱᱤᱰ ᱫᱚ ᱦᱚᱸ ᱚᱱᱠᱟ ᱵᱷᱟᱞᱤ ᱜᱮ ᱦᱩᱭ ᱮᱱᱟ
ᱥᱮᱱᱴᱟᱨ ᱫᱚ ᱚᱠᱟ ᱨᱮ ᱧᱩᱨ ᱞᱮᱱᱟ
ᱥᱮᱱᱴᱟᱨ ᱫᱚ ᱟᱱᱟ ᱥᱟᱨᱚᱫᱟᱢᱚᱱᱤ ᱠᱚᱞᱮᱡᱽ ᱨᱮ ᱥᱮᱱᱴᱟᱨ ᱯᱟᱲᱟᱣ ᱞᱮᱱᱟ
ᱪᱮ ᱚᱱᱟ ᱫᱚ ᱵᱟᱠᱩᱲᱟ ᱨᱮᱜᱮ ᱯᱟᱲᱟᱜ ᱠᱟᱱᱟ᱾
ᱦᱮᱸ ᱦᱮᱸ ᱵᱟᱠᱩᱲᱟ ᱡᱮᱞᱟ ᱨᱮᱜᱮ ᱯᱟᱲᱟᱜ ᱠᱟᱱᱟ ᱚᱱᱟ ᱫᱚ᱾
ᱛᱮᱞᱟ ᱟᱢ ᱡᱟᱦᱟᱸ ᱨᱮᱢ ᱛᱟᱦᱮᱱ ᱜᱮᱭᱟ ᱚᱸᱰᱮ ᱠᱷᱱᱟᱜ ᱫᱚ ᱛᱤᱱᱟᱹ ᱥᱟᱺᱜᱤᱧᱟ.?
ᱤᱧ ᱡᱟᱦᱟᱸ ᱨᱤᱧ ᱛᱟᱦᱮᱸᱱᱟ ᱱᱚᱰᱮ ᱠᱷᱚᱡ ᱫᱚ ᱦᱩᱭᱩᱜᱼᱟ ᱤᱱ ᱠᱟᱹ ᱥᱟᱵ ᱠᱟᱜ ᱢᱮ ᱢᱚᱬᱮ ᱠᱤᱞᱳᱢᱤᱴᱟᱨ᱾
ᱟᱭᱳᱼᱵᱟᱵᱟ ᱵᱟᱠᱤᱱ ᱯᱟᱲᱦᱟᱣ ᱫᱟᱲᱮᱭᱟᱹᱧ ᱠᱟᱱᱟ
ᱩ
ᱦᱮᱞᱳ
ᱦᱮᱸ ᱢᱚᱱᱤ ᱦᱮᱸ ᱢᱟᱱᱮ ᱢᱚᱱᱮ ᱦᱩᱭᱩᱜ ᱠᱟᱱᱟ ᱱᱮᱴᱣᱟᱨᱠ ᱦᱮᱸ ᱟᱸᱡᱚᱢᱚᱜ ᱠᱟᱱᱟ᱾ ᱢᱟᱱᱮ ᱚᱸ ᱢᱟᱡᱷᱮ ᱢᱚᱫᱽᱫᱷᱮ ᱚᱱᱮ ᱰᱤᱥᱴᱟᱵ ᱜᱚᱫᱚᱜ ᱠᱟᱱᱟ᱾
ᱦᱳᱭ ᱠᱟᱹᱴᱤᱜ ᱱᱮᱴᱚᱳᱣᱟᱨᱠ ᱠᱚ ᱵᱟᱭ ᱧᱟᱢ ᱫᱟ ᱛᱚ᱾ ᱱᱮᱴᱣᱟᱨ ᱢᱟ ᱫᱚᱢᱮ ᱯᱚᱵᱞᱮᱢ ᱫᱟᱭ ᱱᱮᱛᱟᱨ ᱚᱱᱮ ᱡᱤᱭᱳ ᱦᱚᱸ ᱢᱟᱱᱮ ᱴᱟᱣᱟᱨᱚ ᱴᱷᱤᱠ ᱴᱷᱟᱠ ᱵᱟᱼᱵᱟᱭ ᱧᱟᱢᱫᱟ ᱛᱚ᱾
ᱦᱳᱭ
ᱟᱱᱛᱮ ᱫᱚ ᱛᱤᱱᱟᱹᱜ ᱵᱚᱭᱦᱟ ᱟᱯᱮ ᱟᱯᱮ ᱫᱚ?
ᱟᱞᱮ ᱫᱚ ᱟᱹᱞᱤᱧ ᱫᱚᱞᱤᱧ ᱵᱟᱨ ᱵᱟᱨ ᱵᱚᱭᱦᱟᱜᱼᱟ ᱤᱧ ᱢᱤᱱᱟᱹᱧ ᱤᱧ ᱟᱨ ᱵᱚᱠᱚᱧ ᱢᱮᱱᱟᱭᱟ᱾
ᱟᱫᱚ ᱵᱚᱠᱚᱧ ᱫᱚ ᱱᱟᱸᱜ ᱛᱤᱱᱟᱹᱜ ᱨᱮ ᱯᱟᱲᱦᱟᱜ ᱠᱟᱱᱟᱭ ᱟᱞᱮ ᱫᱚ ᱯᱮ ᱵᱚᱭᱦᱟ ᱟᱞᱮ᱾
ᱯᱟᱲᱦᱟᱜ ᱟᱭ ᱚ ᱟᱪᱪᱷᱟ ᱟᱪᱪᱷᱟ ᱵᱚᱠᱚᱧ ᱫᱚ ᱮᱭᱟᱭ ᱪᱟᱱᱟᱪ ᱨᱮ ᱯᱟᱲᱦᱟᱜ ᱟᱭ᱾ ᱮᱭᱟᱭ ᱪᱟᱱᱟᱪ ᱤᱧ ᱢᱮᱱᱫᱟ ᱮᱭᱟᱭ ᱪᱟᱱᱟᱪ ᱫᱚ ᱩᱱᱤ ᱱᱮᱥ ᱢᱟᱫᱽᱫᱷᱚᱢᱤᱠᱮ ᱮᱢ ᱠᱟᱫᱟᱭ᱾ ᱱᱤᱭᱟᱹ ᱫᱷᱟᱣ ᱫᱚ ᱦᱟᱸᱜ ᱢᱟᱫᱽᱫᱷᱚᱢᱤᱠ ᱫᱚᱭ ᱮᱢ ᱠᱟᱫᱟ ᱚᱸᱰᱮ ᱟᱞᱮ ᱟᱛᱩ ᱥᱩᱨ ᱜᱮ ᱢᱮᱱᱟᱜᱼᱟ ᱪᱷᱤᱞᱤᱢᱤᱞᱤ ᱦᱟᱭ ᱤᱥᱠᱩᱞ ᱚᱸᱰᱮ ᱠᱷᱚᱡ ᱜᱮ ᱢᱟᱫᱽᱫᱷᱚᱢᱤᱠ ᱫᱮᱭ ᱮᱢ ᱠᱟᱫᱟᱭ ᱾
ᱟᱭᱳᱼᱵᱟᱵᱟ ᱛᱟᱹᱠᱤᱱ ᱫᱚ ᱪᱮᱫ ᱠᱤᱱ ᱪᱤᱠᱟᱹᱭ ᱜᱮᱭᱟ?
ᱟᱭᱳ
ᱪᱷᱤᱠᱟᱹ ᱤᱧ ᱵᱟᱵᱟ ᱫᱚ ᱢᱟᱱᱮ ᱢᱤᱫᱴᱮᱡ ᱠᱳᱢᱯᱟᱱᱤ ᱨᱮ ᱠᱟᱹᱢᱤᱭᱟᱭ, ᱟᱨ ᱤᱧ ᱜᱚ ᱫᱚ ᱪᱤᱠᱟᱹ ᱦᱚᱸᱵᱟᱝ ᱚᱲᱟᱜ ᱠᱚᱨᱮ ᱜᱮ ᱟᱨ ᱪᱟᱥ ᱵᱟᱥ᱾ ᱢᱮᱱᱟᱜ ᱛᱟᱞᱮᱭᱟ ᱤᱱᱟᱹ ᱠᱚᱜᱮ ᱩᱸ ᱟᱨ ᱟᱯᱮ? ᱦᱮᱸ ᱵᱩᱰᱤ ᱢᱮᱱᱟᱭᱟ ᱫᱟᱫᱩ ᱢᱮᱱ ᱱᱟᱭᱟ ᱤᱧ ᱜᱚ ᱢᱮᱱᱟᱭᱟ, ᱤᱧ ᱵᱟ ᱢᱮᱱᱟᱭᱟ, ᱟᱹᱞᱤᱧ ᱵᱟᱨ ᱵᱚᱭᱦᱟ᱾ ᱦᱟᱸ ᱟᱯᱮ ᱫᱚ ᱛᱤᱱᱟᱹᱜ ᱦᱚᱲᱚᱜ ᱟᱯᱮ ᱚᱲᱟᱜ ᱨᱮ?
ᱟᱞᱮ ᱫᱚ ᱱᱤᱛᱚᱜ ᱫᱚ ᱠᱚᱱᱩ ᱯᱩᱱ ᱦᱚᱲᱟᱜ ᱞᱮ᱾ ᱟᱨ ᱫᱤᱫᱤ ᱛᱟᱦᱮᱸ ᱮᱱᱟ ᱫᱤᱫᱤ ᱫᱚᱞᱮ ᱜᱚᱝ ᱠᱮᱫᱮᱭᱟ᱾
ᱚ ᱛᱟᱦᱞᱮ ᱱᱤᱛᱳᱜ ᱫᱚ ᱛᱟᱦᱞᱮ ᱩᱸ ᱚᱠᱚᱭ ᱠᱚ ᱦᱮᱱᱟᱜ ᱯᱮᱭᱟ ᱦᱤᱛᱳᱜ ᱫᱚ ᱛᱟᱦᱞᱮ ᱚᱲᱟᱜ ᱨᱮ?
ᱱᱤᱛᱚᱜ ᱢᱟ ᱵᱟᱵᱟ ᱟᱨ ᱫᱟᱫᱟ ᱡᱚᱛᱚ ᱠᱷᱚᱱᱟᱹᱧ ᱦᱩᱰᱤᱧ ᱜᱤᱭᱟ ᱫᱤᱫᱤ ᱫᱚ ᱢᱟᱨᱟᱝ ᱟᱨ ᱫᱟᱫᱟ ᱢᱮᱱᱟᱭᱟ᱾ ᱟᱨ ᱫᱟᱫᱩ ᱛᱟᱠᱚ ᱵᱩᱰᱤ ᱛᱟᱠᱚ ᱫᱚ ᱵᱟᱹᱱᱩᱜ ᱠᱚᱣᱟ ᱛᱚ᱾
ᱟ
ᱛᱟᱦᱞᱮ ᱟᱯᱮ ᱚᱱᱛᱮ ᱪᱟᱥᱵᱟᱥ, ᱪᱟᱥᱵᱟᱥ ᱠᱚ ᱪᱮᱫ ᱞᱮᱠᱟ ᱦᱳᱭᱳᱜ ᱜᱮᱭᱟ?
ᱪᱟᱥᱵᱟᱥ ᱠᱚᱫᱚ ᱦᱳᱭᱳᱜᱼᱟ ᱾ ᱪᱮᱫ ᱤᱧ ᱢᱮᱱᱟ ᱫᱚᱢᱮ ᱮᱠᱴᱟ ᱫᱚ ᱵᱟᱝ ᱦᱳᱭᱳᱜᱼᱟ᱾ ᱡᱮᱢᱚᱱ ᱦᱩᱲᱩ ᱡᱟᱦᱟᱸ ᱚᱱᱟ ᱫᱚ ᱥᱤᱡᱤᱱ ᱨᱮ ᱢᱤᱫ ᱫᱷᱟᱣ ᱜᱮᱞᱮ ᱨᱚᱦᱚᱭᱟ ᱟᱞᱮ ᱫᱚ᱾ ᱟᱫᱚ ᱡᱟᱠᱮ ᱡᱮᱢᱚᱱ ᱫᱚ ᱡᱩᱫᱤ
ᱫᱷᱚᱨᱚᱱ ᱦᱳᱲᱳ ᱫᱟᱜ ᱫᱚᱯᱮ ᱧᱟᱢ ᱜᱮᱭᱟ?
ᱫᱟᱜ ᱫᱚ ᱡᱟᱦᱟᱸᱭ ᱟᱨᱠᱤ ᱚᱝᱠᱟ ᱛᱚ ᱜᱟᱰᱟ ᱫᱷᱟᱨᱮ ᱨᱮ ᱵᱟᱠᱷᱟᱡ ᱤᱱᱠᱟᱹ ᱵᱟᱸᱫ ᱥᱩᱨ ᱨᱮ ᱩᱸ ᱠᱷᱮᱛ ᱠᱚ ᱢᱮᱱᱟᱜ ᱛᱟᱠᱚᱣᱟ ᱛᱚ ᱩᱱᱠᱩ ᱫᱚᱠᱚ ᱪᱟᱥᱟ ᱟᱸ ᱵᱚᱪᱷᱚᱨ ᱨᱮ ᱵᱟᱨ ᱫᱷᱟᱣ ᱜᱮᱠᱚ ᱪᱟᱥᱟ ᱟᱨ ᱡᱟᱦᱟᱸᱭᱟᱜ ᱵᱟᱹᱱᱩᱜ ᱛᱟᱠᱚᱣᱟ ᱚᱝᱠᱟ ᱩᱝᱠᱩ ᱫᱚ ᱢᱤᱫ ᱫᱷᱟᱣ ᱜᱮ ᱢᱟᱱᱮ ᱫᱟᱜ ᱨᱮᱱᱟᱜ ᱵᱮᱵᱚᱥᱛᱟ ᱫᱚ ᱠᱷᱩᱵ ᱮᱠᱴᱟ ᱫᱚ ᱵᱟᱹᱱᱩᱜᱼᱟ᱾
ᱟᱯᱮ ᱚᱸᱰᱮ ᱠᱷᱚᱱᱟᱜ ᱢᱩᱠᱩᱴᱵᱩᱲᱤ ᱜᱚᱲᱟᱵᱟᱲᱤ ᱫᱚ ᱛᱤᱱᱟᱹᱜ ᱥᱟᱺᱜᱤᱧ?
ᱟᱞᱮ ᱚᱸᱰᱮ ᱠᱷᱚᱡ ᱫᱚ ᱢᱩᱠᱩᱴᱢᱩᱵᱤ ᱜᱚᱲᱟᱵᱟᱲᱤ ᱫᱚ ᱛᱤᱱᱟᱹᱜ ᱥᱟᱺᱜᱤᱧ ᱤᱧ ᱢᱮᱱᱟ ᱥᱟᱵᱢᱮ ᱤᱱᱠᱟᱹ ᱯᱮ ᱜᱮᱞ ᱠᱤᱞᱚᱢᱤᱴᱟ. ᱨ ᱜᱟᱱ ᱦᱩᱭᱚᱜᱼᱟ
ᱛᱟᱦᱚᱞᱮ ᱚᱱᱟ ᱠᱚᱨᱮᱱᱟᱜ ᱫᱟᱜ ᱠᱚ ᱵᱟᱯᱮ ᱧᱟᱢ ᱜᱮᱭᱟ
ᱚᱱᱟ ᱠᱚᱨᱮᱱᱟᱜ ᱫᱟᱜ ᱫᱚ ᱦᱮᱸ ᱚᱱᱟ ᱚᱸᱰᱮ ᱠᱷᱚᱡ ᱫᱟᱜ ᱦᱤᱡᱩᱜᱼᱟ ᱛᱚ ᱚᱱᱟ ᱫᱚ ᱴᱟᱭᱤᱢ ᱠᱚᱞ ᱨᱮ ᱦᱤᱡᱩᱜᱼᱟ
ᱟᱫᱚ ᱢᱟᱱᱮ ᱪᱟᱥ ᱥᱩᱢᱚᱭᱡ ᱫᱚ ᱵᱟᱯᱮ ᱧᱟᱢ ᱜᱮᱭᱟ ᱛᱟᱦᱚᱞᱮ ᱚᱱᱟ ᱟᱥᱟᱲ ᱵᱚᱸᱜᱟ ᱜᱮ ᱯᱮ ᱪᱟᱥ ᱧᱟᱢᱮᱜ ᱛᱮᱦᱮᱜ
ᱦᱳᱭ ᱦᱳᱭ ᱟᱥᱟᱲ ᱵᱚᱸᱜᱟ ᱜᱮ ᱪᱟᱥ ᱛᱟ... ᱛᱟᱯᱚᱨᱮ ᱡᱟᱦᱟᱸ ᱥᱤᱡᱤᱱ ᱨᱮ ᱟᱞᱩ ᱠᱚ ᱛᱟᱨᱯᱚᱨᱮ ᱛᱩᱲᱤ ᱠᱚ
ᱚ ᱚᱱᱚ ᱚᱱᱟ ᱡᱟᱦᱟᱸ ᱛᱩᱲᱤ ᱠᱚ ᱠᱷᱚᱥᱚᱜ... ᱠᱷᱚᱥᱞᱟ ᱠᱚ ᱚᱱᱟ ᱫᱚ ᱫᱟᱜ ᱡᱩᱫᱤ ᱵᱟᱭ ᱪᱟᱥ ᱠᱚᱫᱚ ᱵᱟᱝ ᱦᱚᱭᱚᱜ ᱜᱮᱭᱟ ᱛᱚ
ᱦᱮᱸ ᱛᱚ ᱚᱱᱟ ᱠᱚᱨᱮᱱ ᱫᱚ ᱢᱟᱱᱮ ᱤᱱᱟᱹᱜ ᱫᱟᱜ ᱫᱚ ᱵᱟᱭ ᱞᱟᱜᱟᱜᱼᱟ ᱥᱮ ᱛᱚ, ᱡᱚᱢ ᱵᱟᱲᱟ ᱠᱚᱫᱚ ᱟᱹᱣᱨᱤ ᱦᱩᱭᱩᱜᱼᱟ ᱦᱚᱸᱜ-ᱚᱭ ᱩᱸᱻᱤᱥᱤᱱ ᱦᱩᱭᱩᱜ ᱠᱟᱱᱟ, ᱤᱥᱤᱱ ᱠᱟᱛᱮᱜ ᱡᱚᱢ ᱦᱩᱭᱩᱜ-ᱟ ᱦᱟᱸᱜ ᱯᱚᱨᱮ ᱛᱮ ᱦᱮᱸ ᱛᱟᱦᱞᱮ ᱟᱯᱮ ᱫᱚ ᱯᱮ ᱡᱚᱢ ᱵᱟᱲᱟ ᱠᱮᱫᱟ
ᱵᱩᱡᱷᱟᱹᱜ ᱠᱟᱱᱟ
ᱟᱺᱻ ᱜᱚᱨᱚᱢ ᱠᱚᱫᱚ ᱱᱚᱛ... ᱛᱮᱫᱚ ᱠᱷᱩᱵ ᱮᱠᱴᱟ ᱠᱚᱢ ᱧᱚᱜ ᱠᱟᱱᱟ, ᱞᱟᱦᱟᱛᱮ ᱠᱷᱚᱡ ᱜᱚᱨᱚᱢ ᱫᱚ ᱦᱤᱛᱳᱜ ᱫᱚ ᱞᱟᱦᱟ ᱛᱮ ᱠᱷᱚᱡ ᱫᱚ ᱠᱚᱢ ᱧᱚᱜ ᱠᱟᱱᱟ, ᱦᱟᱸ ᱱᱤᱛᱚᱜ ᱫᱚ ᱱᱚᱜ-ᱚᱭ ᱵᱟᱨ ᱯᱮ ᱫᱤᱱ ᱫᱷᱚᱨᱮ ᱩᱱᱟᱹᱜ ᱫᱚ ᱵᱟᱝ ᱜᱚᱨᱚᱢ ᱠᱟᱱᱟ ᱦᱟᱸᱜ, ᱟᱨ ᱚᱱᱛᱮ ᱫᱚ ᱛᱟᱦᱞᱮ ᱪᱮᱜᱠᱟ ᱜᱚᱨᱚᱢ ᱠᱟᱱᱟ
ᱚᱱᱟ ᱠᱳ ᱫᱤᱥᱚᱢ ᱥᱮᱫ ᱫᱟᱢᱮ ᱜᱮ ᱜᱚᱨᱳᱢ
ᱚᱸᱻ
ᱦᱚᱞᱟ ᱵᱚᱠᱚᱧ ᱫᱚ ᱢᱟᱱᱮ ᱢᱟᱫᱽᱫᱷᱚᱢᱤᱠ ᱮᱢ ᱠᱟᱛᱮᱜ ᱚᱠᱟᱨᱮ ᱱᱤᱛᱳᱜ ᱟᱹᱣᱨᱤ ᱞᱮ ᱡᱚᱢ ᱵᱟᱲᱟᱭᱟ ᱢᱟ ᱵᱟᱵᱟ ᱛᱟᱠᱤᱱ ᱫᱚᱠᱤᱱ ᱡᱚᱢ ᱵᱟᱲᱟ ᱟᱠᱟᱫᱟ, ᱯᱷᱳᱱ ᱟᱫᱤᱧ ᱛᱟᱦᱮᱸ ᱟᱠᱤᱱ
ᱚᱸᱻ
ᱠᱩᱞᱤᱧ ᱠᱟᱱᱟ ᱛᱤ ᱨᱮ ᱤᱧᱫᱚ ᱱᱤᱛᱳᱜ ᱚᱲᱟᱜ ᱨᱮᱜᱮᱧ ᱢᱤᱱᱟᱹᱧᱟ
ᱚᱦᱚᱸᱻ
ᱟᱫᱚ ᱫᱟᱫᱟ ᱫᱚ ᱵᱟᱦᱨᱮ ᱠᱟᱹᱢᱤ ᱪᱟᱞᱟᱣ ᱟᱠᱟᱱᱟᱭ
ᱦᱮᱸ ᱚ ᱵᱚᱠᱚᱧ ᱤᱧ ᱵᱚᱠᱚᱧᱟᱜ ᱠᱟᱛᱷᱟᱢ ᱢᱮᱱᱮᱫ ᱛᱟᱦᱮ ᱤᱧ ᱵᱚᱠᱚᱧ ᱫᱚ ᱦᱤᱛᱳᱜ ᱫᱚ ᱢᱟᱫᱷᱚᱢᱤᱠ ᱮᱢ ᱠᱟᱛᱮ ᱤᱧ ᱢᱚᱱᱮᱭᱮᱫ ᱛᱟᱦᱮᱸᱫ ᱡᱮ ᱱᱚᱛᱮ ᱵᱟᱸᱠᱩᱲᱟ ᱥᱮᱜ ᱨᱮᱜᱤᱧ ᱵᱷᱚᱨᱛᱤᱭᱮᱭᱟ ᱢᱮᱱᱠᱷᱟᱱ ᱟᱫᱚ ᱵᱟᱝ ᱦᱩᱭ ᱞᱮᱱᱟ ᱛᱚ ᱱᱚᱸᱰᱮ ᱫᱚ ᱢᱟᱱᱮ ᱩᱱᱤ ᱫᱚ ᱡᱟᱦᱟᱸ ᱯᱷᱟᱥᱴ ᱞᱮᱝᱜᱩᱣᱮᱡᱽ ᱛᱟᱦᱮᱱᱟ ᱵᱟᱝ ᱚᱱᱟ ᱫᱚ ᱥᱟᱱᱛᱟᱞᱤ ᱛᱟᱦᱮᱸᱜ ᱠᱟᱱ ᱛᱟᱭᱟ ᱛᱚ ᱱᱚᱸᱰᱮ ᱵᱟᱸᱠᱩᱲᱟ ᱨᱮ ᱫᱚ ᱚᱱᱠᱟᱱᱟᱜ ᱤᱥᱠᱩᱞ ᱵᱟᱹᱱᱩᱜᱼᱟ ᱡᱮ ᱥᱟᱱᱛᱟᱞᱤ -ᱝᱜᱩᱣᱮᱡᱽ ᱡᱟᱦᱟᱸ ᱯᱷᱟᱥᱴ ᱞᱮᱝᱜᱩᱣᱮᱡᱽ ᱥᱟᱱᱛᱟᱞᱤ ᱥᱟᱵᱡᱮᱠᱴ ᱵᱟᱹᱱᱩᱜᱼᱟ ᱱᱚᱶᱟ ᱠᱚ ᱚᱱᱠᱟᱱᱟᱜ ᱤᱥᱠᱩᱞ ᱵᱟᱹᱱᱩᱜᱼᱟ, ᱦᱮᱱᱟᱜ ᱫᱚ ᱦᱮᱱᱟᱜ ᱟᱫᱚ ᱥᱟᱺᱜᱤᱧ ᱜᱮᱭᱟ ᱤᱧ ᱡᱟᱦᱟᱸ ᱨᱤᱧ ᱛᱟᱦᱮᱱᱟ ᱚᱸᱰᱮ ᱠᱷᱚᱱ ᱫᱚ ᱥᱟᱺᱜᱤᱧ ᱜᱮᱭᱟ ᱟᱨ ᱱᱚᱣᱟ ᱵᱟᱸᱠᱩᱲᱟ ᱴᱟᱣᱱ ᱠᱚᱨᱮ ᱡᱟᱦᱟᱸ ᱤᱥᱠᱩᱞ ᱛᱟᱦᱮᱸᱜ ᱠᱟᱱᱟ ᱚᱱᱟ ᱠᱚᱨᱮ ᱫᱚ
ᱤᱭᱟᱹ ᱠᱚᱨᱮ ᱛᱟᱦᱮᱸ ᱠᱟᱱ ᱫᱚ ᱱᱤᱭᱟᱹ ᱪᱟᱛᱨᱤ ᱟᱸᱡᱚᱢ ᱵᱟᱲᱟ ᱟᱠᱟᱫᱟ
ᱦᱚᱭ ᱦᱚᱭ ᱪᱟᱛᱨᱤ ᱨᱮᱫᱚ ᱛᱟᱦᱮᱸᱜ ᱠᱟᱱᱟ ᱛᱚ
ᱚᱱᱟ ᱦᱚᱸ ᱛᱚ ᱵᱷᱟᱜᱮ ᱤᱥᱠᱩᱞ ᱜᱮ ᱛᱟᱦᱮᱸ ᱠᱟᱱᱟ
ᱦᱮᱸ ᱵᱷᱟᱜᱮ ᱤᱥᱠᱩᱞ ᱜᱮ ᱛᱟᱦᱮᱸ ᱠᱟᱱᱟ ᱛᱚ ᱟᱫᱚ ᱱᱚᱰᱮ ᱵᱷᱩᱨᱛᱤᱧ ᱢᱮᱱ ᱮᱫ ᱛᱟᱦᱮᱱ ᱛᱟᱦᱚᱞᱮ ᱠᱷᱟᱡ ᱫᱚ ᱤᱧ ᱥᱟᱶᱜᱮ ᱛᱟᱦᱮᱸ ᱠᱚᱜᱼᱟᱭ ᱤᱧ ᱜᱮ ᱮᱠᱴᱩᱧ ᱜᱟᱭᱤᱰ ᱵᱟᱲᱟ ᱠᱮᱭᱟ ᱛᱚ ᱱᱚᱸᱰᱮ ᱫᱚ ᱢᱟᱱᱮ ᱚᱱᱟ ᱢᱤᱰᱤᱭᱟ. ᱢ ᱢᱟᱱᱮ ᱡᱟᱦᱟᱸ ᱯᱷᱟᱥᱴ ᱞᱮᱝᱜᱩᱣᱮᱡ ᱚᱱᱟ ᱥᱟᱱᱛᱟᱞᱤ ᱞᱮᱝᱜᱩᱣᱮᱡᱽ ᱵᱟᱹᱱᱩᱜ ᱟᱱᱟ᱾
ᱚ ᱛᱟᱦᱞᱮ ᱟᱫᱚ ᱮᱴᱟᱜ ᱠᱚᱫᱚ ᱵᱟᱝ ᱧᱮᱞ ᱟᱠᱟᱫᱟ ᱤᱥᱠᱩᱞ ᱠᱚ ᱜᱚᱝᱠᱮ
ᱮᱴᱟᱜ ᱠᱚᱨᱮ ᱤᱥᱠᱩᱞ ᱫᱚ ᱛᱟᱦᱮᱸ ᱠᱟᱱ ᱜᱮᱭᱟ ᱛᱟᱯᱚᱨᱮ ᱟᱫᱚ ᱢᱚᱱᱮ ᱦᱩᱭᱱᱟ ᱡᱮ ᱵᱟᱝ ᱚᱸᱰᱮ ᱜᱮ ᱟᱡ ᱦᱚᱸᱭ ᱢᱮᱱ ᱮᱫᱟ ᱨᱤᱡᱮᱱᱟ. ᱱᱚᱰᱮ ᱜᱤᱧ ᱛᱟᱦᱮᱱᱟ ᱮᱴᱟᱜ ᱨᱮᱫᱚ ᱵᱟᱹᱧ ᱵᱷᱚᱨᱛᱤᱜᱼᱟ ᱛᱟᱦᱚᱞᱮ ᱫᱚ ᱟᱫᱚ ᱚᱸᱰᱮ ᱜᱮᱞᱮ ᱵᱷᱚᱛᱤᱼᱟ ᱛᱤ ᱠᱮᱫᱮᱭᱟ
ᱦᱮᱞᱳ ᱛᱟᱦᱞᱮ ᱯᱤᱡᱩ ᱠᱚ ᱛᱤᱨ ᱛᱤᱡᱤᱵ ᱛᱤᱞᱩ ᱫᱚ ᱥᱟᱲᱮ ᱫᱚᱥᱴᱟ ᱥᱮᱫ ᱡᱚᱢ ᱦᱩᱭᱩᱜᱼᱟ ᱛᱟᱦᱚᱞᱮ ᱟᱢᱟᱜ ᱫᱚ ᱤᱥᱤᱱ ᱵᱟᱥᱟᱝ ᱦᱩᱭ ᱱᱟᱥᱮ ᱵᱟᱝ
ᱤᱥᱤᱱ ᱵᱟᱥᱟᱝ ᱫᱚ ᱟᱹᱣᱨᱤ ᱦᱩᱭᱩᱜᱼᱟ ᱵᱟᱨ ᱦᱚᱲ ᱞᱤᱧ ᱛᱟᱦᱮᱱᱟᱛᱚ ᱦᱮᱸ ᱟᱫᱚ ᱟᱨ ᱢᱤᱫ ᱦᱚᱲᱮ ᱦᱮᱱᱟᱭᱟ ᱩᱱᱤ ᱦᱟᱸᱜ ᱤᱥᱤᱱᱮᱫ ᱛᱟᱹᱟᱞᱤᱧᱟᱭ
ᱩᱱᱤ ᱡᱟᱦᱟᱸᱭᱟᱱ ᱨᱩᱢ ᱩᱱᱤ ᱫᱚ ᱢᱟᱱᱮ ᱟᱢ ᱥᱟᱶᱛᱮᱜᱮ ᱯᱟᱲᱦᱟᱜ ᱜᱮᱭᱟ ᱥᱮ ᱟᱢ ᱠᱷᱚᱱᱟᱜ ᱮ ᱥᱤᱱᱤᱭᱟᱨ ᱜᱮᱭᱟ
ᱵᱟᱝ ᱜᱮ ᱤᱧ ᱠᱷᱚᱱ ᱫᱚ ᱢᱟᱨᱟᱝ ᱜᱮᱭᱟᱭ ᱩᱱᱤ ᱫᱚ ᱤᱭᱟᱹ ᱯᱤᱡᱤ ᱪᱟᱞᱟᱜ ᱠᱟᱱ ᱛᱟᱭᱟ ᱟᱨ ᱤᱧᱟᱹᱜ ᱫᱚ ᱭᱩᱡᱤ ᱟᱨ ᱢᱮᱱᱫᱟᱹᱧ ᱛᱟᱦᱚᱞᱮ ᱟᱢᱫᱚ ᱦᱟᱱᱛᱮ ᱢᱩᱠᱩᱴᱢᱩᱱᱤᱯᱩᱨ ᱥᱮᱫ ᱫᱟᱬᱟᱱ ᱮᱢ ᱪᱟᱞᱟᱣ ᱵᱟᱲᱟ ᱟᱠᱟᱱᱟ ᱟᱪᱪᱷᱟ
ᱦᱮ ᱚᱱᱛᱮ ᱫᱟᱬᱟᱱ ᱫᱚ ᱪᱟᱞᱟᱣ ᱦᱩᱭ ᱟᱠᱟᱱᱟ ᱚᱱᱟ ᱚᱱᱟ ᱡᱟᱭᱜᱟ ᱠᱚᱫᱚ ᱧᱮᱞ ᱟᱹᱜᱩ ᱦᱩᱭ ᱠᱟᱱᱟ ᱟ
ᱱᱤᱛᱚᱜ ᱫᱚ ᱵᱮᱠᱟᱨ ᱜᱮ ᱢᱤᱱᱤᱧ ᱛᱚ ᱟᱫ ᱞᱟᱹᱭ ᱟᱯᱮ ᱛᱟᱦᱮ ᱚᱱᱟ ᱠᱟᱹᱴᱤᱡ ᱞᱟᱲᱟ ᱟᱹᱜᱩᱣᱟᱜ ᱞᱮ ᱞᱮᱠᱟ ᱚᱱᱟ ᱡᱟᱭᱜᱟ ᱠᱚ ᱧᱮᱞ ᱵᱟᱲᱟᱫᱟ ᱚᱱᱟ ᱛᱮᱵᱮᱱ ᱪᱟᱞᱟᱣ ᱵᱟᱲᱟ ᱟᱠᱟᱱᱟ
ᱞᱟᱦᱟ ᱛᱮ ᱫᱚ ᱠᱟᱹᱴᱤᱡ ᱚᱞᱚᱜ ᱯᱟᱲᱦᱟᱜ ᱨᱮ ᱵᱮᱥᱛᱚ ᱛᱟᱦᱮᱸ ᱦᱩᱭ ᱠᱟᱱᱟ ᱛᱚ ᱚᱱᱟ ᱵᱟᱝ ᱫᱟᱬᱟ ᱦᱩᱭᱩᱜ ᱠᱟᱱ ᱛᱟᱦᱮᱸᱫ
ᱦᱮᱸ ᱦᱳᱭ ᱦᱳᱭ ᱢᱟᱱᱮ ᱫᱟᱬᱟᱱ ᱫᱚ ᱫᱚᱨᱠᱟᱨ ᱠᱟᱱ ᱜᱮᱭᱟ ᱱᱤᱛ ᱵᱟᱢ ᱫᱟᱬᱟᱲ ᱠᱷᱟᱱᱡ ᱛᱤᱥᱮᱢ ᱫᱟᱲᱟᱱᱟ ᱵᱟᱝ ᱥᱮ
ᱟᱫᱚ ᱦᱟᱯᱮᱱ ᱫᱤᱱ ᱨᱮ ᱫᱚ ᱵᱟᱵᱚᱱ
ᱦᱳᱭ ᱦᱳᱭ ᱫᱟᱬᱟ ᱫᱚ ᱮᱠᱟᱞ ᱜᱮ ᱞᱟᱹᱠᱛᱤ ᱠᱟᱱ ᱜᱮᱭᱟ
ᱦᱟᱯᱮᱱ ᱫᱤᱱ ᱥᱚᱱᱥᱟᱨ ᱠᱚ ᱦᱩᱭᱩᱜᱼᱟ ᱵᱟᱹᱦᱩ ᱠᱚᱠᱚ ᱟᱜᱩ ᱟᱵᱚᱱᱟᱜ
ᱦᱳᱭ ᱢᱟᱱᱮ ᱫᱟᱬᱟ ᱞᱮᱠᱷᱟᱡ ᱫᱚ ᱪᱮᱫ ᱪᱤᱠᱠᱟ ᱚᱱᱮ ᱢᱚᱱᱮ ᱠᱚ ᱵᱷᱟᱞᱤ ᱵᱩᱡᱷᱟᱹᱜᱼᱟ ᱫᱟᱲᱟ ᱞᱮᱠᱷᱟᱡ ᱱᱟᱣᱟᱱᱟᱜ ᱡᱟᱭᱜᱟᱢ ᱧᱮᱞ ᱟᱹᱜᱩᱭᱟ ᱱᱟᱣᱟ ᱠᱤᱪᱷᱩ ᱧᱮᱞ ᱞᱮᱜᱟᱭᱟ ᱚᱱᱛᱮᱱᱟᱜ ᱯᱚᱨᱤᱵᱮᱥ ᱚᱱᱛᱮᱱᱟᱜ ᱞᱟᱭᱚᱝ ᱠᱚ ᱪᱮᱫᱠᱟ ᱫᱟᱬᱟ ᱫᱚ ᱮᱠᱟᱞ ᱞᱟᱹᱠᱛᱤ ᱠᱟᱱ ᱜᱮᱭᱟ ᱦᱳᱭ ᱦᱳᱭ
ᱟᱯᱮ ᱚᱱᱟ ᱠᱚ ᱫᱚᱥᱚᱨ ᱜᱮᱭᱟᱯᱮ ᱟᱮ ᱥᱟᱸᱜ ᱜᱮᱯᱮ ᱪᱟᱞᱟᱜᱼᱟ
ᱦᱮᱸ ᱥᱩᱨ ᱦᱮᱸ ᱥᱩᱨ ᱫᱚ ᱥᱩᱨ ᱜᱮᱭᱟ ᱟᱞᱮ ᱴᱷᱮᱡ ᱠᱷᱚᱱᱚᱡ ᱟᱱᱮᱧ ᱢᱮᱱ ᱠᱮᱫ ᱯᱮᱜᱮᱞ ᱠᱤᱞᱳᱢᱤᱴᱟᱨ ᱠᱟᱱᱟ ᱥᱩᱨ ᱜᱮ ᱯᱮᱜᱮᱞ ᱠᱤᱞᱳᱢᱤᱴᱟᱨ ᱫᱚ ᱫᱚᱢᱮ ᱫᱚ ᱵᱟᱝ ᱥᱟᱺᱜᱤᱧᱟ ᱟᱨ ᱱᱮᱛᱟᱨ ᱫᱚ ᱵᱟᱭᱤᱠ ᱠᱚ ᱦᱮᱱᱟᱜᱼᱟ ᱟᱛᱚ ᱛᱚ ᱚᱱᱟᱛᱮ ᱤᱱᱟᱹᱜ ᱤᱭᱟᱹ ᱫᱚ ᱵᱟᱝ ᱢᱮᱱᱫᱤᱹᱧ ᱦᱳᱭᱛᱚ ᱴᱷᱤᱠ ᱜᱮᱭᱟ ᱛᱟᱦᱚᱞᱮ ᱚᱠᱛᱚ ᱦᱚᱸ ᱦᱩᱭᱱᱟ ᱛᱟᱦᱚᱞᱮ ᱠᱚᱞ ᱫᱩᱸᱡ ᱫᱚᱦᱚᱭᱮᱫᱟ